ᱦᱮᱞᱳ
ᱦᱮᱞᱳ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ
ᱦᱮᱸ ᱥᱟᱹᱜᱤᱧ ᱥᱮᱛᱟᱜ ᱥᱮᱛᱟᱜ ᱜᱚᱝᱠᱮ ᱪᱮᱫ ᱠᱚᱢ ᱪᱤᱠᱟᱹ ᱵᱟᱲᱟᱭᱮᱜᱼᱟ
ᱪᱮᱫ ᱦᱚᱸ ᱵᱟᱝ ᱱᱚᱜᱼᱚᱭ ᱵᱫᱽ ᱵᱟᱲᱟ ᱦᱩᱭ ᱠᱟᱱᱟ ᱟᱨ ᱵᱟᱹᱭᱦᱟᱹᱲ ᱥᱮᱮᱫ ᱠᱷᱮᱛ ᱠᱚ ᱧᱮᱞ ᱵᱟᱲᱟ ᱦᱮᱡ ᱦᱩᱭ ᱟᱠᱟᱱᱟ
ᱟᱪᱪᱷᱟ ᱟᱨ ᱦᱮᱸ ᱤᱧᱟᱹᱜ ᱦᱚᱸᱦᱼᱚᱭ ᱵᱮᱨᱮᱫ ᱵᱟᱲᱟ ᱠᱟᱛᱮᱫ ᱫᱟᱬᱟ ᱵᱟᱲ ᱦᱩᱭᱩᱜ ᱠᱟᱱᱟ ᱟᱨ ᱛᱚᱞᱟ ᱠᱚᱫᱚ ᱜᱤᱲᱤᱭ ᱠᱟᱫᱟ ᱯᱮ ᱥᱮ ᱵᱟᱝ ᱛᱟᱦᱮ
ᱦᱮᱸ ᱜᱚᱢᱠᱮ ᱛᱚᱞᱟ ᱠᱚᱫᱚ ᱜᱤᱰᱤ ᱦᱩᱭ ᱠᱟᱱᱟ
ᱟᱪᱪᱷᱟ
ᱟᱯᱮᱜ ᱜᱮ ᱛᱚᱞᱟ ᱠᱚᱯᱮ ᱜᱤᱰᱤ ᱠᱟᱫᱟ ᱥᱮ ᱵᱟᱝ
ᱦᱮᱸ ᱱᱚᱱᱛᱮ ᱛᱟᱞᱟᱫᱚ ᱜᱤᱰᱤ ᱵᱟᱲᱟ ᱦᱩᱭ ᱟᱠᱟᱱᱟ ᱛᱚ ᱨᱚᱦᱚᱭ ᱫᱚ ᱮᱠᱱ ᱟᱳᱨᱤ ᱟᱭᱛᱮᱦᱼᱟ
ᱚ ᱟᱨ ᱪᱮᱫ ᱞᱮᱠᱟ ᱞᱟᱹᱴᱩ ᱠᱟᱱᱟ
ᱦᱮᱸ ᱞᱟᱹᱴᱩ ᱠᱟᱱᱟ ᱮᱠᱷᱚᱱᱳ ᱨᱚᱦᱚᱭ ᱞᱮᱠᱟ ᱫᱚ ᱟᱹᱳᱨᱤ ᱭᱟᱜᱼᱟ ᱮᱠᱷᱚᱱᱳ ᱵᱟᱨ ᱥᱚᱯᱛᱟᱦ ᱜᱟᱱ ᱞᱟᱜᱟᱜᱼᱟ
ᱟᱪᱪᱷᱟ ᱟᱪᱪᱷᱟ ᱜᱚᱢᱠᱮ ᱛᱟᱦᱚᱞᱮ ᱱᱚᱣᱟ ᱵᱟᱨᱥᱤᱧ ᱫᱟᱜ ᱠᱚᱫᱚ ᱪᱮᱫ ᱞᱮᱠᱟ ᱟᱯᱮ ᱥᱮᱫ ᱫᱚ
ᱦᱮᱸ ᱵᱟᱨᱛᱤᱤᱱ ᱫᱚ ᱢᱤᱫ ᱫᱤᱱᱮ ᱫᱟᱜ ᱠᱮᱫᱟ ᱦᱚᱞᱟ ᱞᱟ ᱚᱱᱛᱮ ᱵᱟᱨᱥᱤᱝᱼᱮ ᱫᱟᱜ ᱞᱮᱜᱟ
ᱵᱟ ᱵᱟᱝ ᱱᱚᱣᱟ ᱱᱚᱛᱮ ᱫᱚ ᱵᱟᱭ ᱫᱟᱜ ᱟᱠᱟᱫᱟ
ᱚ ᱵᱟ ᱫᱟᱜ ᱛᱟᱦᱚᱞᱮ ᱱᱚᱱᱛᱮ ᱫᱚ ᱦᱚᱞᱟᱭ ᱦᱚᱞᱟᱭ ᱫᱟᱜ ᱞᱮᱜᱼᱟ ᱢᱚᱴᱟᱢᱩᱴᱤ ᱵᱷᱟᱜᱤ ᱜᱮ ᱫᱟᱜ ᱠᱮᱫᱟᱭ ᱛᱚ ᱦᱮᱸ ᱟᱪᱪᱷᱟ ᱜᱚᱝᱠᱮ ᱛᱟᱦᱚᱞᱮ ᱦᱚᱞᱟ ᱜᱟᱯᱟ ᱡᱮ ᱦᱩᱞ ᱢᱟᱦᱟ ᱚᱱᱟ ᱛᱤᱱᱟᱹᱜᱴᱟ ᱪᱮᱫ ᱞᱮᱠᱟ ᱥᱟᱯᱲᱟᱣ ᱟᱠᱟᱱᱟ
ᱥᱟᱯᱲᱟᱣ ᱫᱚᱦᱟᱸᱜ ᱮ ᱠᱚᱨᱮ ᱫᱚ ᱚᱱᱠᱟ ᱢᱳᱚᱴᱟᱢᱩᱴᱤ ᱟᱹᱰᱤ ᱡᱟᱠ ᱡᱚᱢᱚᱠ ᱫᱚ ᱵᱟᱝ ᱦᱩᱭᱩᱜᱼᱟ ᱛᱚ ᱟᱞᱮ ᱟᱹᱛᱩ ᱨᱮᱫᱚ ᱦᱟᱸᱜ ᱚᱰᱮ ᱠᱷ ᱢᱟᱱᱮ ᱢᱤᱫ ᱠᱟᱹᱴᱤᱡ ᱠᱷᱚᱡ ᱜᱮ ᱞᱟᱹᱜᱩ ᱦᱩᱭ ᱠᱟᱱᱟ ᱦᱩᱞ ᱢᱟᱦᱟ ᱫᱚ ᱦᱩᱭᱩᱜ ᱠᱟᱱᱟ ᱛᱟᱦᱮᱱ ᱜᱮᱭᱟ ᱟᱨ ᱯᱟᱞᱚᱱ ᱟᱹᱜᱩ ᱟᱠᱟᱫ ᱜᱮᱭᱟᱞᱮ ᱟᱫᱚ ᱱᱚᱸᱰᱮ ᱫᱚ ᱟᱹᱛᱩᱳ ᱨᱮᱫᱚ ᱦᱟᱸᱜ ᱫᱚᱢᱮ ᱡᱟᱸᱠᱼ ᱡᱚᱢᱚᱠ ᱢᱮᱱᱛᱮᱫᱚ ᱱᱚᱝᱠᱟ ᱫᱚ ᱦᱟᱸᱜ ᱵᱟᱞᱮ ᱠᱚᱨᱟᱣᱟ ᱟᱫᱚ ᱟᱞᱮ ᱴᱷᱮᱡ ᱫᱚ ᱱᱚᱝᱠᱟ ᱜᱮ ᱦᱩᱭᱩᱜᱼᱟ ᱡᱮ ᱱᱚᱜᱼᱚᱭ ᱡᱮᱢᱚᱱ
ᱦᱩᱞ ᱢᱟᱦᱟ ᱨᱮᱫᱚ ᱩᱱᱠᱩ ᱡᱟᱦᱟᱸᱭ ᱢᱟᱫᱽᱫᱷᱚᱢᱤᱠ ᱠᱚᱠᱚ ᱮᱢ ᱠᱮᱫᱟ ᱮᱭᱤᱪ ᱮᱥ ᱠᱚ ᱮᱢ ᱠᱮᱫᱟ ᱱᱩᱠᱩ ᱢᱟᱹᱭ ᱵᱟᱹᱵᱩ ᱛᱟᱠᱚ ᱮᱱᱛᱮᱫ ᱱᱩ ᱩᱱᱠᱩ ᱡᱟᱦᱟᱸᱭ ᱛᱤᱱᱟᱹᱜ ᱠᱚ ᱯᱟᱥᱟᱭᱱᱛᱮ ᱩᱱᱠᱩ ᱡᱚᱛᱚ ᱥᱟᱨᱦᱟᱣ ᱞᱮ ᱪᱟᱞ ᱟᱠᱚᱣᱟ ᱥᱟᱶᱛᱮ ᱟᱹᱛᱩ ᱨᱮᱱ ᱢᱟᱹᱡᱷᱤ ᱢᱟᱯᱟᱡᱷᱤ ᱠᱚᱠᱚ ᱛᱟᱦᱮᱱᱟ ᱡᱚᱛᱚᱜ ᱜᱮ ᱥᱟᱶᱛᱮ ᱡᱟᱦᱟᱸᱭ ᱠᱚᱠᱚ ᱮᱱᱛ ᱥᱚᱨ ᱥᱚᱨᱠᱟᱨᱤ ᱪᱟᱹᱠᱨᱤ ᱠᱚᱠᱚ ᱧᱟᱢ ᱠᱟᱫᱟ ᱚᱲᱟᱜ ᱠᱚᱨᱮ ᱠᱚ ᱦᱮᱱᱟᱜ ᱠᱚᱜᱮᱭᱟ ᱩᱱᱠᱩ ᱠᱚᱦᱚᱸᱞᱮ ᱰᱟᱠᱮ ᱠᱚᱣᱟ
ᱦᱳᱭ ᱦᱳᱭ
ᱠᱞᱟᱵᱽ ᱨᱮᱞᱮ ᱠᱚᱨᱟᱣᱟ ᱟᱛᱚ ᱛᱟᱦᱚᱞᱮ ᱠᱷᱟᱱ ᱫᱚ ᱩᱱᱠᱩ ᱢᱟᱹᱭ ᱵᱟᱹᱵᱩ ᱛᱟᱠᱚ ᱠᱟᱹᱴᱤᱡ ᱟᱛᱩ ᱞᱮ ᱟᱥᱮᱱ ᱠᱚᱣᱟ ᱢᱤᱫᱴᱮᱱ ᱯᱨᱮᱰ ᱞᱮᱠᱟᱞᱮ ᱠᱚᱨᱟᱣᱟ
ᱦᱳᱭ
ᱢᱟᱦᱟ ᱛᱤᱨᱤᱥᱟ ᱡᱩᱱ ᱱᱚᱣᱟ ᱠᱚ ᱤᱫᱤᱠᱟ ᱠᱟᱛᱮᱜ ᱡᱟᱦᱟᱸᱮ ᱞᱮᱠᱟ ᱡᱮᱢᱚᱱ ᱟᱵᱚ ᱯᱚᱱᱨᱚᱭ ᱟᱜᱚᱥᱴ ᱵᱚᱱ ᱠᱚᱨᱟᱣ ᱛᱟᱦᱮᱱᱟ ᱢᱤᱫᱴᱮᱡ ᱨᱮᱞᱤ ᱵᱟᱝ ᱦᱩᱭᱩᱜᱼᱟ ᱤᱥᱠᱩᱞ ᱠᱚᱨᱮ ᱚᱱᱠᱟ ᱟᱹᱛᱩ ᱜᱚᱴᱟ ᱟᱹᱛᱩ ᱠᱟᱹᱴᱤᱡ ᱜᱤᱫᱽᱨᱟᱹ ᱞᱮ ᱨᱮᱞᱤ ᱞᱮ ᱠᱚᱨᱟᱣ ᱦᱚᱪᱚ ᱠᱚᱣᱟ ᱟᱨ ᱥᱮᱱ ᱠᱟᱛᱮ ᱚᱱᱟ ᱯᱨᱟᱭᱤᱡᱽ ᱠᱚ ᱮᱢ ᱵᱟᱲᱟ ᱠᱟᱛᱮᱫ ᱩᱱᱠᱩ ᱢᱟᱱᱚᱛᱟᱱ ᱠᱚ ᱫᱟᱢᱟᱱ ᱫᱟᱢᱟᱱ ᱠᱟᱛᱷᱟ ᱮᱱᱛᱮᱫ ᱢᱤᱫ ᱵᱟ ᱠᱟᱛᱮᱫ ᱚᱱᱟ ᱦᱩᱞ ᱢᱟᱦᱟ ᱤᱫᱤ ᱠᱟ ᱠᱟᱛᱮᱫ ᱠᱚ ᱨᱚᱲᱟ ᱵᱮᱥ ᱱᱚᱝᱠᱟ ᱜᱮ ᱯᱟᱞᱚᱱ ᱟᱹᱜᱩ ᱦᱩᱭᱩᱜ ᱠᱟᱱᱟ ᱢᱤᱫ ᱠᱟᱹᱴᱤᱡ ᱠᱷᱡ ᱧᱮᱞ ᱟᱹᱜᱩ ᱠᱟᱫᱟ ᱟᱨ ᱟᱞᱮ ᱥᱩᱨ ᱥᱩᱯᱩᱨ ᱠᱚᱨᱮ ᱫᱚ ᱫᱚᱢᱮᱠᱴ ᱮᱴᱟ ᱫᱚ ᱦᱟᱸᱟᱜ ᱫᱚ ᱵᱟᱝ ᱦᱩᱭᱭᱟᱠ ᱞᱟᱦᱟ ᱦᱚᱸ ᱚᱱᱠᱟ ᱫᱚ ᱵᱟᱝ ᱦᱩᱭ ᱠᱟᱱᱟ ᱛᱚ ᱟᱞᱮ ᱠᱷᱚᱡ ᱫᱚᱥ ᱠᱤᱞᱳᱢᱤᱴᱟᱨ ᱥᱟᱺᱜᱤᱧ ᱨᱮᱫᱚ ᱠᱷᱩᱵ ᱵᱮᱥᱤ ᱦᱩᱭᱩᱜ ᱠᱟᱱ ᱛᱟᱦᱮᱱᱟ ᱟᱫᱚ ᱱᱤᱭᱟᱹ ᱵᱟᱨᱟᱜ ᱫᱚ ᱚᱱᱟ ᱠᱚᱫᱚ ᱦᱟᱸᱜ ᱵᱟᱹᱧ ᱟᱸᱡᱚᱢ ᱧᱟᱢ ᱠᱟᱫᱟ ᱡᱮ ᱦᱩᱭᱩᱜ ᱠᱟᱱᱟ ᱥᱮ ᱵᱟᱝ ᱦᱩᱭᱩᱜ ᱠᱟᱱᱟ
ᱟᱪᱪᱷᱟ
ᱛᱟᱦᱚᱞᱮ ᱜᱚᱝᱠᱮ ᱟᱯᱮ ᱥᱮᱫ ᱫᱚ ᱪᱮᱫᱞᱮᱠᱟᱱ ᱢᱟᱱᱟᱜ ᱠᱟᱱᱟ ᱦᱩᱞ ᱢᱟ
ᱦᱮᱸ ᱦᱩᱞ ᱢᱟᱦᱟ ᱵᱚᱞᱛᱮ ᱪᱮᱫᱠᱟᱢ ᱞᱟᱹᱭ ᱠᱮᱫᱮᱜᱟ ᱟᱹᱰᱤ ᱱᱚᱛᱮ ᱦᱚ ᱟᱞᱮ ᱥᱮᱫ ᱫᱚ ᱵᱟᱞᱮ ᱜᱮᱠᱚ ᱢᱟᱱᱟᱣ ᱛᱚ ᱢᱟᱱᱮ ᱥᱟᱯᱲᱟᱣ ᱠᱚ ᱪᱟᱞᱩ ᱠᱟᱱᱟ ᱦᱚᱞᱟ ᱢᱟᱫᱷᱮᱨ ᱠᱷᱚᱱ ᱢᱤᱫ ᱥᱚᱯᱛᱟ ᱛᱟᱞᱟᱦᱟ ᱠᱷᱚᱱ ᱚᱱᱟ ᱦᱩᱞ ᱢᱟᱦᱟ ᱡᱟᱦᱟ ᱨᱮ ᱜᱟᱲ ᱟᱨᱠᱤ ᱦᱩᱞ ᱢᱟᱦᱟ ᱡᱟᱦᱮᱨ ᱜᱟᱲ ᱚᱸᱰᱮ ᱥᱟᱯᱟ ᱠᱚ ᱪᱟᱞᱩ ᱠᱟᱱᱟ ᱥᱟᱯᱷᱟᱭᱟᱼᱟ ᱠᱚ ᱥᱟᱯᱷᱟ ᱚᱱᱟ ᱠᱚ ᱜᱷᱮᱨᱟᱣ ᱵᱟᱲᱟ ᱠᱟᱛᱮᱫ ᱛᱤᱦᱤᱧ ᱫᱚ ᱦᱟᱜ ᱤᱭᱟᱹ ᱪᱟᱞᱟᱣ ᱦᱩᱭᱩᱜ-ᱟ ᱟᱫᱚ ᱵᱟᱡᱟᱨ ᱥᱮᱫ ᱦᱮᱸ ᱡᱟᱦᱟᱸ ᱠᱚ ᱞᱟᱜᱟᱜ-ᱟ ᱥᱟᱯᱟᱵ ᱯᱩᱡᱟᱹ ᱨᱮᱱᱟᱜ
ᱦᱮᱸ ᱦᱮᱸ
ᱚᱱᱟ ᱠᱚ ᱛᱤᱦᱤᱧ ᱨᱮ ᱦᱟᱛᱟᱣ ᱟᱹᱜᱩ ᱠᱟᱜ ᱦᱩᱭᱩᱜ-ᱟ ᱜᱟᱯᱟ ᱫᱚ ᱟᱨ ᱥᱚᱢᱚᱭ ᱫᱚ ᱵᱟᱝ ᱧᱟᱢᱚᱜ-ᱟ ᱜᱟᱯᱟ ᱫᱚ ᱚᱱᱛᱮ ᱨᱮ ᱡᱟᱢᱮᱞᱟ ᱥᱚᱵ ᱥᱚᱢᱚᱭ ᱛᱟᱦᱮ ᱟᱛᱚ
ᱦᱮᱸ
ᱦᱟᱛᱟᱣ ᱠᱟᱛᱮ ᱢᱟᱱᱮ ᱠᱟᱹᱢᱤ ᱨᱮ ᱟᱬᱹᱜᱩ ᱢᱟᱱᱮ ᱰᱮᱨᱤᱜ-ᱟ ᱴᱤᱱᱜ ᱜᱮ ᱦᱟᱛᱟᱣ ᱟᱹᱜ ᱠᱟᱜ ᱦᱩᱭᱩᱜ ᱠᱟᱱᱟ ᱵᱟᱭᱨᱮ ᱢᱟᱱᱮ ᱵᱟᱡᱟᱨ ᱠᱷᱚᱱ ᱡᱟᱶ ᱥᱟᱯᱟᱵ ᱠᱚ ᱦᱤᱡᱩᱜ-ᱟ ᱟᱨ
ᱦᱮᱸ ᱦᱮᱸ ᱦᱮᱸ
ᱢᱤᱫ ᱠᱟᱛᱷᱟ ᱞᱟᱹᱭ ᱞᱮᱠᱷᱟᱱ ᱢᱚᱴᱟᱢᱩᱴᱤ ᱟᱞᱮ ᱱᱚᱸᱰᱮ ᱫᱚ ᱵᱷᱟᱜᱮ ᱜᱮ ᱢᱳᱴᱟᱢᱩᱴᱤ ᱢᱟᱱᱟᱣ ᱠᱟᱹᱴᱤᱡ ᱵᱷᱟᱜᱮ ᱧᱚᱜ ᱛᱮᱜᱮ ᱟᱨᱤ ᱢᱟᱱᱟᱣ ᱦᱩᱭᱩᱜ ᱜᱮᱭᱟ
ᱟᱪᱪᱷᱟ ᱟᱫᱚ ᱪᱮᱫ ᱠᱚ ᱢᱟᱱᱮ ᱪᱮᱫᱠᱟ ᱯᱨᱳᱜᱨᱟᱢ ᱫᱚᱯᱮ ᱫᱚᱦᱚ ᱟᱠᱟᱫᱟ ᱱᱚᱣᱟ ᱦᱩᱞ ᱢᱟᱦᱟ ᱤᱫᱤ ᱠᱟᱛᱮ ᱢᱟᱱᱮ ᱪᱮᱫ ᱠᱚ ᱦᱩᱭᱩᱜ-ᱟ
ᱦᱩᱞ ᱢᱟᱦᱟ ᱤᱫᱤ ᱠᱟᱛᱮ ᱫᱚ ᱟᱞᱮ ᱫᱚ ᱱᱚᱜ-ᱚᱭ ᱥᱤᱧ ᱵᱮᱲᱟ ᱦᱩᱭᱩᱜᱼᱟ ᱩᱸ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱢᱟᱱᱮ ᱠᱚᱵᱤᱛᱟ ᱠᱚ ᱠᱚ ᱞᱟᱹᱭ ᱵᱟᱲᱟᱭᱟ
ᱦᱮᱸ ᱦᱮᱸ
ᱛᱟ ᱯᱚᱨᱮ ᱱᱟᱴᱚᱠ ᱞᱮᱠᱟ ᱜᱟᱭᱟᱱ ᱢᱮᱱᱟᱜ-ᱟ ᱦᱮᱸ ᱦᱩᱲ ᱢᱟᱱᱮ ᱡᱟᱶ ᱦᱚᱲ ᱠᱚ ᱟᱛᱩ ᱨᱮᱱ ᱦᱚᱲ ᱠᱚ ᱡᱟᱦᱟᱸ ᱵᱟᱠᱚ ᱵᱟᱲᱟᱭᱟ ᱩᱱᱠᱩ ᱠᱚ ᱵᱟᱲᱟᱭ ᱦᱚᱪᱚ ᱞᱟᱹᱜᱤᱫ᱾ ᱦᱮᱸ ᱱᱟᱴᱚᱠ ᱞᱮᱠᱟ ᱦᱤᱥᱟᱹᱵ ᱛᱮ ᱩᱱᱠᱩ ᱠᱚ ᱧᱮᱞ-ᱟ ᱧᱮᱞ ᱞᱮᱠᱷᱟᱱ ᱩᱭᱦᱟᱹᱨ ᱛᱟᱦᱮᱱ ᱛᱟᱠᱚᱣᱟ ᱡᱤᱥᱴᱟᱜ ᱠᱟᱱᱟ ᱢᱟᱱᱮ ᱧᱮᱞ ᱢᱟᱱᱮ ᱞᱟᱹᱭ ᱛᱮ ᱫᱚ ᱟᱨ ᱞᱟᱹᱭ ᱛᱮ ᱫᱚ ᱵᱮᱡᱟᱨ ᱠᱚ ᱵᱩᱡᱷᱟᱹᱜᱼᱟ ᱟᱨ ᱢᱟᱱᱮ ᱮᱠᱤ ᱨᱚᱠᱚᱢ ᱫᱩᱲᱩᱵ ᱠᱟᱛᱮ ᱟᱸᱡᱚᱢ ᱫᱚ ᱟᱨᱦᱚᱛᱚ ᱡᱚᱛᱚ ᱫᱚ ᱥᱚᱢᱵᱷᱚᱵ ᱵᱟᱝ ᱠᱟᱱ ᱛᱟᱠᱚᱣᱟ ᱵᱟᱠᱚ ᱟᱸᱡᱚᱢ ᱞᱟᱹᱜᱤᱫᱚᱜᱼᱟ ᱦᱳᱭ ᱥᱮ ᱤᱱᱟᱹ ᱠᱷᱟᱹᱛᱤᱨ ᱚᱱᱠᱟ ᱫᱚᱦᱚ ᱦᱩᱭ ᱠᱟᱱᱟ ᱡᱮ ᱧᱮᱞ ᱢᱟ ᱠᱚ ᱦᱮᱞᱳ
ᱦᱮᱸ ᱜᱚᱝᱠᱮ ᱞᱟᱹᱭ ᱫᱟᱞᱤᱧ ᱡᱟᱦᱟᱸ ᱫᱚ ᱦᱩᱞ ᱢᱟᱦᱟ ᱨᱮ ᱞᱟᱦᱟ ᱥᱮᱫᱟᱭ ᱡᱟᱦᱟᱸ ᱦᱩᱭ ᱞᱮᱱᱟ ᱚᱱᱟ ᱜᱮ ᱢᱟᱱᱮ ᱱᱟᱴᱚᱠ ᱟᱠᱟᱨ ᱛᱮ ᱩᱫᱩᱜ ᱟᱠᱚ ᱠᱚ ᱡᱮ ᱱᱚᱜ-ᱚᱭ ᱩᱱ ᱥᱚᱢᱚᱭ ᱦᱩᱭ ᱞᱮᱱᱟ ᱪᱤᱛᱟᱹᱨ ᱟᱪᱪᱷᱟ ᱟᱨ
ᱟᱨ ᱚᱱᱟ ᱚᱱᱠᱟ ᱜᱮ ᱠᱚᱨᱟᱣ ᱦᱩᱭᱩᱜᱼᱟ ᱛᱟᱨᱯᱚᱨᱮ ᱵᱟᱝᱠᱚ ᱵᱟᱲᱟᱭ ᱜᱮᱭᱟ ᱛᱚ ᱟᱹᱰᱤ ᱦᱚᱲ ᱡᱮ ᱦᱩᱞ ᱢᱟᱦᱟᱸ ᱡᱤᱱᱤᱥᱴᱟᱜ ᱜᱮ ᱪᱮᱫ ᱠᱟᱱᱟ ᱦᱩᱞ ᱡᱤᱱᱤᱥᱴᱟᱜ ᱜᱮ ᱪᱮᱫ ᱠᱟᱱᱟ ᱦᱳᱭ ᱚᱱᱟ ᱠᱚᱜᱮ ᱠᱟᱹᱴᱤᱡ ᱯᱟᱥᱱᱟᱣ ᱦᱚᱲᱮᱫ ᱦᱚᱪᱚᱭ ᱦᱩᱭᱩᱜᱼᱟ ᱦᱚᱲ ᱠᱚ ᱥᱟᱢᱟᱝ ᱨᱮ ᱦᱮᱸ ᱚᱱᱠᱟ ᱦᱩᱭᱩᱜᱼᱟ ᱟᱨ ᱠᱤ ᱟᱫᱚ ᱟᱹᱭᱩᱵ ᱵᱮᱲᱟ ᱫᱚ ᱥᱮᱭᱨᱚᱠᱚᱢ ᱫᱚ ᱪᱮᱫ ᱯᱨᱳᱜᱨᱟᱢ ᱫᱚ ᱵᱟᱝ ᱦᱩᱭᱩᱜᱼᱟ ᱟᱪᱪᱷᱟ ᱜᱚᱢᱠᱮ ᱟᱢ ᱴᱷᱮᱱ ᱠᱩᱠᱞᱤ ᱫᱚᱦᱚᱮᱭᱟ ᱱᱚᱜᱼᱚᱭ ᱧᱮᱞᱚᱜ ᱠᱟᱱᱟ ᱡᱮ ᱦᱩᱞ ᱢᱟᱦᱟ ᱦᱤᱞᱳᱜ
ᱦᱮᱸ
ᱦᱮᱸ ᱱᱟᱭᱴ ᱯᱨᱳᱜᱨᱟᱢ ᱠᱚ ᱫᱚᱦᱚᱭᱮᱫᱼᱟ ᱟᱹᱰᱤ ᱡᱟᱭᱜᱟ ᱠᱚᱨᱮᱫ ᱜᱮ
ᱦᱮᱸ
ᱟᱪᱪᱷᱟ ᱚᱱᱟ ᱫᱚ ᱛᱤᱱᱟᱹᱜ ᱜᱟᱱ ᱪᱮᱫ ᱞᱮᱠᱟᱜ ᱠᱟᱱᱟ ᱫᱚ ᱦᱟᱹᱴᱤᱠᱚᱜ ᱠᱟᱱᱟ ᱥᱮ ᱵᱟᱝ
ᱢᱟᱱᱮ ᱜᱚᱝᱠᱮ ᱪᱮᱫ ᱤᱧ ᱢᱮᱱᱟ ᱡᱮ ᱩᱱᱦᱤᱞᱳᱜ ᱫᱚ ᱢᱟᱱᱮ ᱱᱟᱭᱤᱴ ᱯᱨᱳᱜᱨᱟᱢ ᱫᱚ ᱴᱷᱤᱠ ᱢᱟᱱᱮ ᱡᱩᱫᱤ ᱱᱚᱰᱮ ᱵᱟᱨᱭᱟ ᱠᱟᱛᱷᱟ ᱛᱤᱸᱜᱩᱱᱟ ᱟᱫᱚ ᱢᱤᱫᱴᱮᱱ ᱫᱚ ᱦᱩᱭᱩᱜ ᱠᱟᱱᱟ ᱪᱮᱫ ᱪᱮᱫ ᱠᱷᱟᱹᱛᱤᱨ ᱦᱩᱭᱩᱜ ᱠᱟᱱᱟ ᱟᱨ ᱪᱮᱫ ᱠᱚ ᱠᱚᱨᱟᱣ ᱮᱫᱟ ᱡᱩᱫᱤ ᱠᱚ ᱱᱟ ᱱᱟᱯᱟᱭ ᱠᱟᱹᱢᱤ ᱦᱚᱨᱟ ᱛᱟᱦᱮᱱᱟ ᱛᱟᱦᱚᱞᱮ ᱦᱳᱭᱛᱚ ᱦᱟᱸᱜ ᱤᱧ ᱢᱮᱱ-ᱟ ᱱᱟᱯᱟᱭ ᱜᱮᱭᱟ ᱠᱤᱱᱛᱩ ᱮᱵᱟᱨ ᱟᱢ ᱟᱵᱚ ᱫᱚ ᱠᱤᱪᱷᱩ ᱠᱤᱪᱷᱩ ᱡᱟᱭᱜᱟ ᱨᱮᱫᱚ ᱱᱚᱝᱠᱟ ᱦᱚᱸ ᱧᱮᱞᱚᱜ ᱠᱟᱱᱟ ᱡᱮ ᱦᱩᱞ ᱢᱟᱦᱟ ᱤᱫᱤ ᱠᱟᱛᱮ ᱮᱴᱟᱜ ᱮᱴᱮᱡ ᱮᱴᱟᱜ ᱮᱴᱟᱜ ᱯᱨᱳᱜᱨᱟᱢ ᱦᱩᱭᱩᱜ ᱠᱟᱱᱟ ᱚᱱᱟ ᱠᱚ ᱟᱫᱚ ᱚᱱᱟᱠᱚ ᱯᱨᱚᱜᱨᱟᱢ ᱠᱷᱚᱱ ᱥᱟᱜᱤᱧ ᱨᱮ ᱛᱟᱦᱮᱸ ᱞᱮᱱᱠᱷᱟᱱ ᱦᱭᱛ ᱟᱹᱰᱤ ᱱᱟᱯᱟᱭ ᱠᱚᱜᱼᱟ ᱟᱨ ᱡᱩᱫᱤ ᱱᱚᱜᱼᱚᱭ ᱡᱟᱦᱟᱸ ᱠᱚ ᱟᱢᱮᱢ ᱢᱮᱱ ᱠᱮᱫᱟ ᱱᱚᱝᱠᱟᱱᱟᱜ ᱜᱮ ᱡᱩᱫᱤ ᱦᱩᱭᱩᱜ-ᱟ ᱛᱟᱦᱚᱞᱮ ᱠᱷᱟᱱ ᱫᱚ ᱦᱳᱭᱛᱚ ᱵᱷᱟᱹᱜᱤ ᱜᱮᱭᱟ ᱠᱟᱨᱚᱱ ᱦᱩᱭᱩᱜ ᱠᱟᱱᱟ ᱟᱵᱚ ᱫᱚ ᱥᱟᱱᱛᱟᱲ ᱦᱚᱯᱚᱱ ᱠᱟᱱᱟ ᱵᱚᱱ ᱦᱮᱸ ᱥᱮ ᱥᱤᱧ ᱵᱮᱲᱟ ᱫᱚ ᱠᱟᱢᱤ ᱠᱟᱛᱮᱫ ᱜᱮ ᱡᱚᱢ ᱞᱟᱜᱟᱣ ᱟᱵᱚᱱᱟ ᱛᱟᱦᱚᱞᱮ ᱠᱷᱟᱱ-ᱫᱚ ᱡᱩᱫᱤ ᱧᱮᱞᱟ ᱛᱟᱦᱚᱞᱮ ᱠᱷᱟᱱ ᱟᱹᱭᱩᱵ ᱜᱮᱠᱚ ᱧᱮᱞᱟ ᱦᱚᱭᱛᱳᱚ ᱛᱮᱦᱮᱧ ᱟᱵᱚ ᱟᱵᱚᱱ ᱢᱚᱱᱮᱭᱮᱭᱟ ᱡᱮ ᱫᱤᱱ ᱵᱮᱲᱟ ᱦᱳᱭ ᱞᱮᱱᱠᱷᱟᱱ ᱵᱷᱟᱜᱤ ᱜᱮᱭᱟ ᱚᱱᱟ ᱫᱚ ᱟᱹᱰᱤ ᱟᱹᱰᱤ ᱥᱟᱹᱨᱤ ᱠᱟᱛᱷᱟ ᱠᱟᱱᱟ ᱠᱤᱱᱛᱩ ᱥᱟᱱᱛᱟᱲ ᱦᱚᱯᱚᱱ ᱫᱚ ᱱᱤᱛᱚᱜ ᱦᱚᱸ ᱩᱱᱟᱹᱜ ᱜᱟᱱ ᱫᱚ ᱟᱹᱣᱨᱤ ᱵᱚᱱ ᱪᱮᱸᱜᱷᱟ-ᱟ ᱡᱮ ᱫᱤᱱᱮᱹᱨ ᱵᱮᱞᱟ ᱥᱮᱱ ᱠᱟᱛᱮᱫ ᱵᱚᱱ ᱧᱮᱞ ᱫᱟᱲᱮᱭᱟ-ᱟ ᱫᱱᱟᱹ ᱵᱮᱞᱟ ᱟᱵᱚ ᱠᱟᱹᱢᱤ ᱞᱟᱜᱟᱣ ᱵᱚᱱᱟ ᱫᱩᱱᱮᱨ ᱰᱮᱞᱟ ᱠᱟᱹᱢᱤ ᱰᱮᱞᱤ ᱡᱚᱢ ᱠᱟᱱ ᱛᱵᱚᱱᱟ ᱛᱟᱦᱚᱞᱮ ᱠᱷᱟᱱ ᱧᱤᱫᱟ ᱦᱚᱸ ᱚᱱᱟ ᱠᱷᱟᱹᱛᱤᱨ ᱫᱚ ᱱᱟᱯᱟᱭ ᱱᱟᱯᱟᱭ ᱜᱮ ᱦᱩᱭᱩᱜ-ᱟ ᱠᱤᱱᱛᱩ ᱡᱩᱫᱤ ᱪᱮᱫ ᱦᱩᱭᱩᱜ-ᱟ ᱦᱩᱭᱩᱜ ᱠᱟᱱᱟ ᱱᱚᱣᱟ ᱠᱚᱴᱷᱮᱱ ᱢᱮᱱ ᱤᱢᱯᱴᱮᱱᱴ ᱠᱟᱱᱟ ᱡᱩᱫᱤ ᱛᱮᱦᱮᱧ ᱟᱴᱷᱨᱚ ᱯᱚᱧᱪᱟᱱᱱᱚ ᱥᱟᱞ ᱨᱮᱱᱟᱜ ᱛᱤᱨᱤᱥᱟ ᱡᱩᱱ ᱨᱮᱱᱟᱜ ᱪᱤᱛᱟᱹᱨ ᱡᱩᱫᱤ ᱟᱢᱟᱜ ᱢᱮᱫ ᱥᱚᱢᱟᱜ ᱨᱮ ᱡᱷᱟᱞᱠᱟᱜ-ᱟ ᱛᱟᱦᱮ ᱛᱮ ᱟᱢ ᱦᱚᱸ ᱢᱤᱫᱴᱮᱱ ᱡᱩᱢᱤᱫ ᱡᱟᱭᱜᱟᱟᱨᱮᱢ ᱦᱮᱡ ᱫᱟᱲᱮᱭᱟᱜ-ᱟ ᱪᱮᱫ ᱡᱤᱱᱤᱥ ᱠᱟᱱᱟ ᱟᱨ ᱪᱮᱫᱟᱜ ᱱᱚᱝᱠᱟ ᱦᱩᱭ ᱠᱟᱱᱟ ᱪᱮᱫᱟᱜ ᱟᱵᱚ ᱫᱚ ᱥᱟᱱᱛᱟᱲ ᱠᱟᱱᱟ ᱵᱚᱱ ᱟᱵᱟᱵᱣᱟᱜ ᱟᱥᱚᱞ ᱨᱩᱢ ᱠᱚᱫᱚ ᱪᱮᱫ ᱠᱟᱱᱟ ᱚᱸᱰᱮ ᱟᱹᱰᱤᱜᱟᱱ ᱡᱤᱱᱤᱥ ᱧᱮᱞᱚᱜ-ᱟ ᱚᱱᱟ ᱪᱤᱛᱟᱹᱨ ᱩᱫᱩᱜ ᱠᱟᱛᱮᱫ ᱡᱚᱠᱷᱚᱱ ᱱᱟᱴᱚᱠ ᱠᱚ ᱦᱩᱭᱩᱜ-ᱟ ᱚᱱᱠᱟᱱᱟ ᱟᱫᱚ ᱚᱱᱛᱮ ᱠᱷᱚᱡ ᱫᱚ ᱡᱩᱫᱤᱧ ᱠᱚᱭᱚᱜᱟ ᱛᱟᱦᱮ ᱠᱷᱟᱱ ᱫᱚᱩᱧ ᱢᱮᱱ-ᱟ ᱵᱮᱥ ᱜᱮᱭᱟ ᱟᱨ ᱡᱩᱫᱤ ᱥᱟᱵ ᱠᱟᱜ ᱢᱮ ᱢᱤᱴᱟᱱ ᱛᱮᱦᱮᱧ ᱛᱤᱨᱤᱥᱟ ᱡᱩᱱ ᱠᱟᱱᱟ ᱛᱮᱦᱮᱧ ᱫᱚ ᱚᱰᱮ ᱫᱚ ᱵᱟᱵᱟ ᱛᱟᱠᱚ ᱵᱟᱵᱩ ᱛᱟᱠᱚ ᱡᱟᱦᱟᱸ ᱞᱮᱠᱟᱱ ᱠᱚ ᱦᱮᱱᱟᱜ ᱠᱚᱭᱟ ᱡᱚᱛᱚ ᱱᱟᱛᱮ ᱢᱤᱫ ᱢᱤᱫ ᱥᱮᱫ ᱫᱚ ᱯᱟᱹᱣᱨᱟᱹ ᱧᱩ ᱠᱷᱚᱱ ᱠᱚ ᱢᱤᱫ ᱥᱮᱫ ᱫᱚ ᱯᱟᱭᱨᱟ ᱧᱩ ᱜᱮᱠᱚ ᱜᱤᱛᱤᱡ ᱟᱠᱟᱱᱟ ᱟᱨ ᱱᱚᱛᱮ ᱫᱚ ᱟᱹᱰᱤ ᱡᱳᱨ ᱯᱨᱳᱜᱨᱟᱢ ᱦᱩᱭᱩᱜ ᱠᱟᱱᱟ ᱟᱹᱰᱤ ᱠᱚ ᱞᱟᱹᱫᱟ ᱵᱟᱲᱟᱭᱮᱫᱟ ᱡᱟᱦᱟ ᱮᱠ ᱪᱩᱭᱮᱞᱤ ᱮᱞ ᱪᱩᱭᱮᱞᱤ ᱢᱮᱱ ᱩᱫᱮᱥᱷᱚ ᱛᱟᱦᱮᱸ ᱞᱮᱱᱟ ᱚᱱᱟ ᱫᱚ ᱯᱩᱨᱚᱱ ᱜᱮ ᱵᱟᱝ ᱯᱩᱨᱩᱱ ᱞᱮᱱᱟ ᱛᱟᱦᱚᱞᱮ ᱠᱷᱟᱱᱫᱚᱧ ᱢᱮᱱᱟ ᱴᱷᱤᱠ ᱜᱮᱭᱟ ᱱᱚᱦᱚᱱᱚᱭᱟᱜᱮ ᱜᱮ ᱟᱹᱞᱤᱧᱟᱜ ᱤᱭᱟᱹ ᱫᱚ ᱮᱱᱛᱮ ᱛᱮᱞᱟ ᱫᱚ ᱱᱚᱣᱟ ᱨᱮᱱᱟᱜ ᱟᱵᱮᱱ ᱜᱮ ᱞᱟᱹᱭ ᱵᱮᱱ ᱟᱵᱮᱱ ᱟᱵᱮᱱ ᱜᱮ ᱞᱟᱹᱭ ᱵᱮᱱ ᱪᱮᱫ ᱞᱮᱠᱟ ᱮᱱᱛᱮᱫ ᱢᱟᱱᱮ ᱟᱹᱞᱤᱧᱟᱜ ᱫᱤᱥᱟᱹ ᱩᱭᱦᱟᱹᱨ ᱛᱮᱫᱚ ᱱᱤᱱᱟᱹᱜ ᱜᱟᱱ ᱜᱮᱞᱤᱧ ᱢᱚᱱᱮ ᱠᱮᱫᱟ
ᱦᱩᱸ
ᱟᱵᱤᱱ ᱪᱮᱫ ᱞᱮᱠᱟ ᱵᱮᱱ ᱢᱚᱱᱮᱭᱟ ᱚᱱᱟ ᱤᱫᱤ ᱠᱟᱛᱮᱫ ᱡᱚᱛᱷᱟᱛ ᱜᱮᱭᱟ ᱥᱮ ᱥᱮ ᱵᱟᱝ ᱡᱚᱛᱷᱟᱛ-ᱟ
ᱦᱮᱸᱟᱵᱤᱱ ᱡᱚᱛᱷᱟᱛ ᱫᱚ ᱡᱚᱛᱷᱟ ᱜᱮ ᱴᱷᱤᱠ ᱜᱮᱵᱤᱱ ᱞᱟᱹᱭ ᱠᱟᱜ-ᱟ ᱦᱮᱸᱪ ᱵᱟᱝ ᱧᱮᱞᱚᱜ ᱠᱟᱱ ᱟᱹᱰᱤ ᱡᱟᱭᱜᱟ ᱠᱚᱨᱮ ᱡᱮ ᱱᱚᱝᱠᱟ ᱧᱤᱫᱟᱹ ᱵᱮᱲᱟ ᱦᱩᱭ ᱛᱚ ᱢᱟᱱᱮ ᱵᱟᱹᱲᱤᱡ ᱫᱚ ᱵᱟᱝ ᱠᱟᱱᱟ ᱟᱢ ᱪᱮᱫ ᱩᱫᱽᱫᱮᱥᱚ ᱛᱮ ᱦᱩᱭᱩᱜ ᱠᱟᱱᱟ ᱥᱮ ᱪᱮᱫ ᱮᱢ ᱠᱚᱨᱟᱣ ᱦᱚᱪᱚᱭᱮᱫᱟ ᱚᱱᱟ ᱱᱚᱸᱰᱮ ᱪ ᱢᱤᱴᱟᱨ ᱟᱭ ᱦᱳᱭᱥᱮ ᱪᱮᱫ ᱪᱮᱫ ᱮᱢ ᱠᱚᱨᱟᱣ ᱮᱫᱼᱟ ᱦᱳᱭ ᱥᱮ ᱟᱢ ᱡᱩᱫᱤᱢ ᱦᱩᱞ ᱢᱟᱦᱟ ᱨᱮ ᱟᱵᱚ ᱫᱚ ᱢᱟᱱᱮ ᱢᱤᱫᱹ ᱫᱷᱟᱳᱨᱮᱯᱮ ᱞᱟᱹᱭ ᱞᱮᱠᱷᱟᱱ ᱦᱩᱞ ᱢᱟᱦᱟ ᱫᱚ ᱢᱮᱱᱮᱫ ᱵᱟᱝ ᱦᱩᱞ ᱢᱟᱦ ᱫᱚ ᱞᱟᱹᱭ ᱞᱮᱠᱷᱟᱱ ᱟᱵᱚ ᱱᱚᱣᱟ ᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ
ᱦᱩᱸ ᱦᱩᱸ ᱦᱩᱸ
ᱦᱩᱞ ᱢᱟᱦᱟ ᱫᱚ ᱟᱵᱚ ᱫᱚ ᱩᱱᱟᱹᱜ ᱯᱷᱩᱨᱜᱟᱹᱞ ᱠᱟᱱ ᱛᱟᱵᱚᱱᱟ ᱵᱤᱨ ᱠᱚ ᱦᱩᱞ ᱦᱩᱞᱜᱟᱹᱨᱭᱟᱹ ᱥᱤᱫᱩᱠᱱᱩ ᱠᱱ ᱥᱮ ᱵᱤᱨᱥᱟ ᱢᱩᱱᱰᱟ ᱚᱱᱠᱟ ᱟᱨ ᱦᱚ ᱦᱩᱞᱜᱟᱹᱨᱭᱟᱹ ᱠᱚ ᱡᱤᱣᱤ ᱠᱚ ᱟᱞᱟᱭ ᱞᱮᱫ-ᱟ ᱦᱮᱸᱥᱮ ᱩᱱ ᱦᱤᱞᱳᱜ ᱫᱚ ᱟᱵᱚ ᱫᱚ ᱢᱟᱱᱮ ᱨᱟᱹᱥᱠᱟᱹ ᱨᱮᱱᱟᱜ ᱦᱳᱭ ᱦᱳᱭ ᱩᱱᱫᱚ ᱟᱵᱚ ᱩᱱᱠᱩ ᱵᱚᱱ ᱫᱮᱵᱟ ᱥᱮᱵᱟ ᱠᱚᱣᱟ ᱥᱮ ᱩᱱᱠᱩ ᱟᱵᱚ ᱢᱤᱫᱴᱮᱱ ᱤᱭᱟᱹ ᱵᱚᱱ ᱯᱟᱞᱚᱱ ᱛᱟᱠᱚᱣᱟ ᱚᱱᱠᱟ ᱵᱮᱯᱟᱨ ᱟᱪᱷᱟ ᱩᱱᱦᱤᱞᱳᱜ ᱛᱚ ᱟᱨ ᱢᱟᱱᱮ ᱪᱮᱫ ᱠᱚ ᱪᱷᱟᱹᱯᱨᱤ ᱯᱨᱳᱜᱨᱟᱢ ᱞᱮᱠᱷᱟᱱ ᱛᱚ ᱟᱨ ᱵᱟᱝ ᱦᱩᱭᱩᱜ-ᱟ ᱱᱚᱝᱠᱟ ᱦᱩᱭᱩᱜ ᱠᱟᱱᱟ ᱟᱹᱰᱤ ᱡᱟᱭᱜᱟ ᱠᱚᱨᱮ ᱜᱮ ᱛᱚ ᱦᱮᱸ ᱤᱱᱟᱹ ᱠᱷᱟᱹᱛᱤᱨ ᱫᱚ ᱱᱤᱭᱟ ᱠᱞᱤᱧ ᱫᱚᱦᱚ ᱠᱮᱫ-ᱟ ᱟᱨᱠᱤ
ᱦᱮᱸ ᱚᱱᱟ ᱢᱟ ᱚᱱᱟ ᱫᱚ ᱠᱟᱱ ᱜᱮᱭᱟ ᱜᱚᱢᱠᱮ ᱠᱟᱨᱚᱱ ᱦᱩᱭᱩᱜ ᱠᱟᱱᱟ ᱱᱤᱛᱚᱜ ᱜᱮ ᱦᱳᱭᱛᱳ ᱦᱟᱸᱜ ᱟᱹᱞᱤᱧ ᱵᱟᱟᱹᱞᱤᱧ ᱫᱟᱬᱟᱱ ᱠᱟᱱᱟ ᱢᱚᱴᱟᱢᱩᱴᱤ ᱛᱤᱱ ᱪᱟᱨ ᱥᱟᱞ ᱠᱷᱚᱡ ᱚᱱᱠᱟ ᱦᱟᱸᱜ ᱟᱹᱣᱨᱤᱼᱼ ᱤᱧ ᱥᱮᱱᱚᱜᱼᱟ ᱯᱨᱳᱜᱨᱟᱢ ᱠᱚᱨᱮ ᱟᱹᱣᱨᱤ ᱞᱤᱧ ᱮᱴᱮᱱᱱᱟ ᱠᱤᱱᱛᱩ ᱟᱞᱤᱧ ᱦᱚᱸᱚᱸ ᱢᱤᱫ ᱥᱚᱢᱚᱭ ᱞᱤ ᱧᱮᱞ ᱟᱠᱟᱫᱟ ᱮᱱᱛᱮᱜ ᱱᱚᱣᱟ ᱢᱟᱱᱮ ᱟᱹᱰᱤ ᱡᱟᱭᱜᱟ ᱞᱤᱧ ᱫᱟᱲᱟᱣ ᱟᱠᱟᱫᱟ ᱫᱤᱥᱚᱢ ᱫᱤᱥᱚᱢ ᱵᱚᱦᱩᱛ ᱡᱟᱭᱜᱟ ᱫᱟᱬᱟ ᱦ ᱦᱩᱭ ᱟᱠᱟᱱᱟ ᱢᱟᱱᱮ ᱤᱭᱟᱹ ᱱᱚᱝᱠᱟ ᱯᱟᱛᱛᱟ ᱧᱮᱞ ᱞᱮᱠᱟ ᱛᱮᱫᱚ ᱵᱟᱝ ᱦᱳᱭ ᱚᱱᱟ ᱚᱱᱟ ᱥᱟᱭᱤᱰ ᱨᱮ ᱯᱟᱲᱦᱟᱣ ᱦᱩᱭ ᱠᱟᱱᱟ ᱚᱱᱛᱮ ᱨᱮ ᱛᱟᱦᱮᱸ ᱦᱩᱭ ᱠᱟᱱᱟ ᱦᱟᱸᱰᱮ ᱱᱟᱰᱮ ᱟᱹᱰᱤ ᱡᱟᱭᱜᱟ ᱨᱮ ᱛᱟᱦᱮᱸ ᱦᱩᱭ ᱠᱟᱱᱟ ᱱᱚᱣᱟ ᱯᱚᱥᱪᱤᱢ ᱵᱟᱝᱞᱟ ᱯᱚᱱᱚᱛ ᱨᱮᱫᱚ ᱛᱟᱦᱚᱞᱮ ᱚᱱᱟ ᱤᱫᱤ ᱠᱟᱛᱮᱫ ᱞᱮ ᱫᱟᱬᱟ ᱵᱟᱠᱚ ᱦᱩᱭ ᱜᱮᱭᱟᱠᱷᱟᱱ ᱧᱮᱞ ᱦᱩᱭ ᱯᱨᱳᱜᱨᱟᱢ ᱠᱚ ᱟᱹᱰᱤ ᱰᱤᱡᱤᱴᱟᱞ ᱯᱨᱳᱜᱨᱟᱢ ᱦᱩᱭ ᱟᱫᱚ ᱚᱱᱟ ᱠᱚ ᱤᱫᱤ ᱠᱟᱛᱮ ᱱᱮᱛᱟᱨ ᱪᱤᱱᱼᱼ ᱤᱛᱟᱹ ᱵᱟᱲᱟᱟᱭ ᱦᱩᱭᱩᱜᱼᱟ ᱫᱩᱲᱩᱵ ᱠᱟᱛᱮᱜ ᱡᱮ ᱱᱚᱣᱟ ᱠᱚᱫᱚ
ᱠᱷᱩᱵ ᱮᱠᱴ ᱤᱭᱟᱹ ᱵᱟᱝ ᱦ ᱦᱩᱭ ᱟᱠᱟᱱᱟ ᱢᱟᱱᱮ ᱡᱚᱛᱷᱟ ᱡᱚᱛᱚ ᱵᱟᱝ ᱦᱩᱭ ᱠᱟᱱᱟ ᱠᱟᱨᱚᱱ ᱩᱱ ᱥᱚᱢᱚᱭ ᱵᱩᱡ ᱨᱮᱱᱟᱜ ᱤᱭᱟᱹ ᱵᱟᱝ ᱛᱟᱦᱮᱸ ᱞᱮᱱᱟ᱾
ᱠᱷᱚᱢᱚᱛᱟ ᱵᱟᱝ ᱛᱟᱦᱮᱸᱞᱮᱱᱟ ᱱᱮ ᱦᱚᱲ ᱡᱮ ᱚᱱᱟ ᱪᱮᱫ ᱦᱩᱭᱩᱜ ᱠᱟᱱᱟ᱾ ᱠᱤᱱᱛᱩ ᱱᱤᱛᱚᱜ ᱵᱩᱡᱩᱜ ᱠᱟᱱᱟ ᱚᱻ ᱱᱚᱣᱟ ᱫᱚ ᱮᱠᱪᱩᱭᱮᱞᱤ ᱡᱟᱦᱟᱸ ᱢᱤᱫ ᱱᱮ ᱦᱚᱲ ᱪᱟᱞᱟᱣ ᱦᱩᱭ ᱟᱠᱟᱱᱟᱱᱟ ᱚᱱᱟ ᱫᱚ ᱩᱱᱫᱚ ᱟᱸᱡᱚᱢ ᱜᱮᱢ ᱦᱩᱭ ᱟᱠᱟᱱᱟ ᱠᱟᱨᱚᱱ ᱜᱮ ᱵᱟᱝ ᱦᱩᱭ ᱟᱠᱟᱱᱟ ᱥᱩᱫᱩ ᱥᱩᱫᱩ ᱯᱨᱳᱜᱨᱟᱢ ᱦᱩᱭᱟᱠᱟᱱᱟ ᱡᱟ ᱧᱤᱫᱟᱹ ᱯᱚᱨᱮ ᱟᱦᱚᱞᱮ ᱩᱱ ᱥᱚᱢᱚᱭ ᱛᱚ ᱵᱟᱢ ᱵᱩᱡᱟ ᱠᱟᱨᱚᱱ ᱱᱤᱛᱚᱜ ᱡᱩᱫᱤ ᱠᱟᱹᱴᱤᱡ ᱡᱟᱦᱟᱸᱭ ᱥᱳᱞᱳ ᱥᱚᱛᱮᱨᱳ ᱨᱮᱱ ᱢᱟᱹᱭ ᱵᱟᱹᱵᱩ ᱛᱟᱠᱚ ᱠᱚ ᱫᱟᱲᱟᱱᱟ ᱯᱨᱳᱜᱨᱟᱢ ᱩᱱᱤ ᱫᱚ ᱵᱟᱭ ᱵᱩᱡᱽ ᱫᱟᱲᱭᱟᱜ ᱜᱮᱭᱟ ᱩᱱᱤᱭᱟᱜ ᱠᱷᱚᱵᱚᱨ ᱫᱚ ᱵᱟᱹᱱᱩᱜᱼᱟ ᱡᱮ ᱤᱧ ᱪᱮᱫᱟᱜ ᱤᱧ ᱦᱮᱡ ᱟᱠᱟᱱᱟ ᱩᱱᱤ ᱥᱤᱨᱯ ᱵᱟᱲᱟᱭᱟ ᱛᱮᱦᱮᱧ ᱛᱤᱨᱤᱥᱟ ᱡᱩᱱ ᱠᱟᱱᱟ ᱠᱤᱱᱛᱩ ᱪᱮᱫ ᱠᱟᱱᱟ ᱚᱱᱟ ᱫᱚ ᱦᱚᱭᱛᱳ ᱩᱱᱤ ᱵᱟᱭ ᱜᱚᱲᱟᱭᱟ ᱠᱟᱨᱚᱱ ᱵᱟᱠᱚ ᱞᱟᱹᱭ ᱟᱠᱟᱫᱮᱧᱭᱟ ᱚᱠᱚᱭ ᱦᱚᱸ ᱠᱤᱱᱛᱩ ᱡᱩᱫᱤ ᱟᱥᱚᱞ ᱚᱱᱟ ᱨᱮᱱᱟᱜ ᱤᱭᱟᱹ ᱱᱚᱣᱟ ᱨᱮᱱᱟᱜ ᱨᱟᱥᱟᱭ ᱵᱩᱡᱟ ᱪᱮᱫ ᱠᱟᱱᱟ ᱛᱮᱦᱮᱧ ᱟᱞᱮᱨᱮᱱ ᱦᱟᱯᱲᱟᱢ ᱠᱚ ᱱᱚᱣᱟ ᱤᱫᱤ ᱠᱟᱛᱮ ᱢᱟᱭᱟᱢ ᱠᱚ ᱡᱚᱨᱚ ᱟᱠᱟᱫᱟ ᱡᱤᱣᱤ ᱠᱚ ᱟᱞᱟᱭᱟᱠᱟᱫᱟ ᱱᱚᱝᱠᱟ ᱠᱟᱛᱮᱫ ᱠᱚ ᱱᱟᱦᱪᱟᱨ ᱞᱮᱫ ᱞᱮᱭᱟ ᱛᱟᱦᱚᱞᱮ ᱠᱷᱟᱱ ᱛᱚᱵᱮ ᱛᱚ ᱩᱱᱤ ᱢᱤᱫ ᱦᱚᱲ ᱵᱩᱡᱟᱭ ᱛᱟᱦᱚᱞᱮ ᱚᱱᱠᱟᱱᱟᱜ ᱯᱨᱳᱜᱨᱟᱢ ᱦᱩᱭ ᱞᱮᱠᱷᱷᱟ ᱫᱚ ᱟᱹᱰᱤ ᱡᱚᱛᱷᱟᱛ ᱜᱮᱭᱟ ᱠᱟᱨᱚᱱ ᱩᱱᱠᱩ ᱦᱚᱸᱠᱚ ᱵᱩᱡᱟ ᱥᱟᱶᱛᱮ ᱩᱱᱠᱩ ᱠᱚ ᱵᱩᱡᱽ ᱞᱮᱠᱷᱟᱱ ᱠᱟ ᱟᱠᱚᱨᱮᱱ ᱚᱲᱟᱜ ᱨᱮᱦᱚᱸ ᱦᱮᱡ ᱠᱟᱛᱮᱫ ᱠᱚ ᱞᱟᱹᱭ ᱫᱟᱲᱮᱭᱟᱜᱼᱟ ᱱᱚᱣᱟᱧ ᱧᱮᱞ ᱠᱮᱫᱟ ᱟᱨ ᱡᱩᱫᱤ ᱯᱨᱳᱜᱨᱟᱢ ᱥᱩᱫᱩ ᱦᱩᱭᱩᱜᱼᱟ ᱛᱟᱦᱚᱞᱮ ᱩᱱᱤ ᱫᱚ ᱪᱮᱫ ᱟᱫᱚᱭ ᱞᱟᱹᱭᱟ ᱪᱮᱫ ᱦᱚᱸ ᱵᱟᱭ ᱞᱟᱹᱭᱟ
ᱦᱮᱸ ᱩᱱᱤ ᱵᱟᱲᱟᱭᱟ ᱡᱮ ᱱᱛᱮ ᱫᱚ ᱨᱟᱹᱥᱠᱟᱹ ᱨᱮᱱᱟᱜ ᱫᱤᱱ ᱠᱟᱱᱟ ᱚᱱᱠᱟ ᱦᱮᱸ ᱡᱟᱜ ᱦᱮᱸ ᱦᱳᱭ ᱡᱟᱦᱟᱸᱭ ᱧᱮᱞᱱᱟᱭ ᱩᱱᱤ ᱫᱚ ᱚᱱᱟᱜᱮᱭ ᱵᱟᱲᱟᱭᱟᱪᱚ ᱥᱮ ᱪᱮ ᱵᱟᱝ ᱱᱚᱣᱟ ᱫᱚ ᱢᱤᱫᱴᱟᱝ ᱩᱛᱥᱚᱵ ᱛᱤᱨᱤᱥᱮ ᱦᱩᱞ ᱢᱟᱦᱟ ᱩᱛᱥᱚᱵᱽ ᱡᱟᱦᱟᱸ ᱠᱚ ᱢᱮᱛᱟᱜ ᱠᱟᱱ ᱵᱟᱠᱚ ᱞᱟᱹᱭᱟ ᱢᱟᱱᱮ ᱟᱸᱡᱚᱢ ᱵᱟᱲᱟ ᱦᱩᱭᱯ ᱚᱱᱟ ᱠᱚ ᱞᱟᱹᱭ ᱜᱮᱭᱟ ᱡᱮ ᱛᱤᱨᱤᱥᱮ ᱦᱩᱞ ᱢᱟᱦ ᱢᱟᱱᱮ ᱩᱛᱥᱚᱵ ᱥᱟᱱᱛᱟᱞᱤ ᱫ ᱥᱚᱵ ᱫᱤᱠᱩ ᱠᱚᱣᱟᱜ ᱢᱚᱪᱟ ᱠᱚᱨᱮ ᱠᱚᱟᱣ ᱢᱚᱪᱟ ᱠᱚᱨᱮ ᱟᱡᱚᱢ ᱵᱟᱲᱟᱭ ᱠᱟᱱᱟ ᱦᱩᱸ ᱟᱨ
ᱛᱟᱦᱚᱞᱮ ᱜᱚᱝᱠᱮ ᱱᱚᱣᱟ ᱦᱩᱞ ᱤᱭᱟᱹ ᱦᱩᱞ ᱢᱟᱦᱟ ᱢᱟᱦᱟ ᱫᱚ ᱥᱮᱴᱮᱨᱮᱱ ᱜᱮᱭᱟ ᱛᱟᱦᱚᱞᱮ ᱱᱚᱜᱼᱚᱭ ᱡᱮᱢᱚᱱ ᱤᱭᱟᱹ ᱟᱢᱵᱟᱵᱚᱛᱤ ᱯᱟᱨᱚᱢᱱᱟ ᱯᱤᱴᱷᱟᱹ ᱠᱚᱫᱚ ᱦᱩᱭ ᱵᱟᱲᱞᱟ ᱥᱮ ᱵᱟᱝ
ᱦᱮᱸ ᱯᱤᱴᱷᱟᱹ ᱠᱚ ᱦᱩᱭ ᱞᱮᱱ ᱜᱮᱭᱟ᱾ ᱟᱪᱪᱷᱟ ᱜᱚᱝᱠᱮ ᱟᱢ ᱴᱷᱮᱱ ᱛᱟᱞᱟ ᱢᱤᱫ ᱫᱟᱝᱧ ᱠᱩᱠᱞᱤᱧ ᱛᱮ ᱟᱢᱵᱟᱵᱚᱛᱤ ᱫᱚ ᱦᱮᱸ ᱪᱮᱫ ᱞᱟᱹᱜᱤᱫ ᱠᱚ ᱡᱚᱢᱟ ᱜᱚᱝᱠᱮ?
ᱱᱚᱣᱟ ᱫᱚ ᱟᱹᱰᱤ ᱱᱚᱣᱟ ᱫᱚ ᱟᱹᱰᱤ ᱚᱱᱟ ᱠᱚᱥᱪᱟᱱ ᱵᱮᱱ ᱫᱚᱦᱚ ᱠᱮᱫᱟ ᱜᱚᱝᱠᱮ ᱟᱹᱞᱤᱧ ᱦᱚᱸᱦᱟᱸᱜ ᱢᱟᱱᱮ
ᱮᱢ ᱨᱮᱱᱟᱜ ᱞᱤᱧ ᱪᱮᱥᱴᱟᱭᱮᱫᱟ ᱦᱳᱭᱛᱳ ᱦᱟᱸᱜ ᱩᱱᱟᱹᱜ ᱤᱭᱟᱹ ᱫᱚ ᱦᱟᱸᱜ ᱵᱟᱞᱤᱧ ᱮᱢ ᱫᱟᱲᱮᱭᱟᱜᱼᱟ ᱢᱟᱱᱮ ᱫᱚᱢᱮ ᱮᱠᱴᱟ ᱱᱚᱣᱟ ᱱᱤᱭᱟᱹ ᱰᱤᱯᱞᱤ ᱱᱚᱞᱮᱡᱽ ᱫᱚᱦᱜ ᱟᱹᱞᱤᱧᱟᱜ ᱵᱟᱹᱱᱩᱜᱼᱟ᱾ ᱛᱚ ᱟᱹᱞᱤᱧ ᱞᱤᱧ ᱢᱚᱱᱮᱭᱟ ᱱᱚᱣᱟ ᱫᱚ ᱤᱭᱟᱹ ᱠᱟᱱᱟ ᱱᱚᱜ ᱚᱭ ᱛᱚ ᱟᱥᱟᱲ ᱵᱚᱸᱜᱟ ᱵᱚᱞᱚᱜ ᱠᱟᱱᱟ ᱥᱮ ᱛᱟᱦᱞᱮ ᱟᱥᱟᱲ ᱟᱥᱟᱲ ᱵᱚᱸᱜᱟ ᱱᱚᱣᱟ ᱡᱚᱢ ᱠᱟᱛᱮ ᱱᱚᱣᱟ ᱱᱚᱣᱟ ᱠᱚ ᱯᱤᱴᱷᱟᱹ ᱠᱚ ᱡᱚᱢ ᱵᱟᱲᱟ ᱠᱟᱛᱮᱫ ᱟᱫᱚ ᱟᱵᱚ ᱫᱚ ᱠᱟᱹᱢᱤ ᱨᱮᱵᱚᱱ ᱟᱲᱜᱚᱜᱼᱟ
ᱦᱳᱭ ᱦᱳᱭ
ᱞᱟᱦᱟ ᱨᱮᱱᱟᱜ ᱱᱤᱭᱚᱢ ᱞᱮᱠᱟᱛᱮᱫᱚ ᱟᱫᱚ ᱱᱤᱛᱚᱜ ᱫᱚ ᱡᱮᱦᱮᱛᱩ ᱫᱟᱜ ᱠᱚᱨᱮᱱᱟᱜ ᱥᱚᱢᱚᱭ ᱠᱚ ᱵᱚᱫᱚᱞᱚᱜ ᱠᱟᱱᱟ ᱥᱮ ᱛᱟᱞᱮ ᱠᱷᱟᱱ ᱫᱚ ᱟᱫᱚ ᱱᱤᱛᱳᱜ ᱫᱚᱚ ᱚᱱᱠᱟᱠᱟ ᱞᱮᱠᱟᱛᱮ ᱛᱚᱞᱟ ᱠᱚᱦᱚᱸ ᱵᱟᱝ ᱞᱟᱹᱴᱩᱜ ᱠᱟᱱ ᱛᱟᱵᱚᱱᱟ ᱡᱮ ᱠᱟᱹᱢᱤ ᱨᱮᱵᱚᱱ ᱟᱬᱜᱚ ᱫᱟᱲᱮᱭᱟᱜᱼᱟ ᱠᱟᱨ ᱠᱟᱱᱟ ᱟᱥᱟᱲ ᱵᱚᱸᱜᱟ ᱨᱮ ᱱᱚᱜᱚᱭ ᱱᱤᱛᱚᱜ ᱛᱚᱞᱟ ᱠᱚᱦᱚ ᱠᱟᱹᱴᱤᱡ ᱜᱮᱛᱟ ᱵᱚᱱᱟ ᱫᱟᱜ ᱦᱚᱸ ᱵᱟᱹᱱᱩᱜᱼᱟ ᱵᱟᱹᱭᱦᱟᱹᱲ ᱠᱚᱨᱮ ᱵᱟᱹᱫ ᱵᱟᱹᱭᱦᱟᱹᱲ ᱟᱨ ᱥᱮᱫᱟᱭ ᱫᱚ ᱵᱟᱝ ᱵᱟᱠᱷᱟ ᱱᱚᱝᱠᱟ ᱛᱟᱦᱮᱸ ᱞᱮᱱᱟ ᱨᱳᱦᱤᱱᱤ ᱨᱮᱫᱚ ᱵᱚᱱ ᱚᱱᱟ ᱡᱟᱦᱟᱸ ᱵᱚᱱ ᱡᱚᱢ ᱮᱫᱟ ᱩᱱ ᱛᱮᱫᱚ ᱟᱵᱚ ᱛᱚᱞᱟ ᱵᱚᱱ ᱜᱤᱰᱤᱭᱟ ᱢᱟᱱᱮ ᱟᱢᱵᱟᱵᱟᱹᱚᱛᱤ ᱛᱮᱫᱚ ᱟᱹᱰᱤ ᱪᱮᱦᱨᱟ ᱮᱠᱫᱚᱢ ᱞᱟᱹᱴᱩᱜ ᱛᱟᱵᱚᱱᱟ ᱫᱚ ᱟᱢᱵᱟᱵᱚᱛᱤ ᱡᱚᱢ ᱠᱟᱛᱮᱮᱫ ᱨᱟᱹᱥᱠᱟᱹ ᱥᱟᱞᱟᱜ